ᱦᱮᱸ ᱡᱚᱦᱟᱨ ᱜᱮ ᱾ ᱦᱳᱭ ᱥᱟᱹᱜᱩᱱ ᱥᱮᱛᱟᱜ᱾ ᱟᱹᱞᱤ ᱧᱟᱜ ᱨᱚᱲ ᱠᱚ ᱢᱮᱱ ᱫᱟᱞᱤᱧ ᱠᱤᱞᱭᱟᱨ ᱜᱮ ᱟᱡᱚᱢᱚᱜ ᱠᱟᱱᱟ ᱛᱚ?
ᱦᱳᱭ ᱟᱹᱰᱤ ᱯᱩᱥᱴᱟᱹᱣ ᱥᱟᱺᱦᱤᱡ ᱟᱸᱡᱚᱢ ᱦᱤᱡᱩᱜ ᱠᱟᱱ ᱜᱮᱭᱟ, ᱤᱧᱟᱹᱜ ᱪᱮᱫ ᱞᱮᱠᱟ ᱟᱸᱡᱚ ᱢᱚᱜ ᱠᱟᱱᱟ?
ᱦᱳᱭ ᱟᱹᱰᱤ ᱱᱟᱯᱟᱭ ᱥᱟᱺᱦᱤᱡ ᱜᱮ ᱟᱸᱡᱚ ᱢᱚᱜ ᱠᱟᱱᱟ ᱾
ᱛᱟᱦᱞᱮ ᱜᱚᱝᱠᱮ ᱫᱤᱛᱟᱹᱱᱤ ᱠᱚ ᱦᱩᱭᱮ ᱱᱟ ᱥᱮ ᱟᱹᱣᱨᱤ?
ᱫᱟᱹᱛᱟᱹᱱᱤ ᱠᱚ ᱫᱚ ᱱᱚᱜᱼᱚᱭ ᱦᱩᱭ ᱵᱟᱲᱟ ᱜᱚᱫ ᱟᱠᱟᱱ ᱜᱮᱭᱟ ᱟᱨ ᱛᱟᱨ ᱯᱚᱨᱮ ᱱᱚᱛᱮ ᱜᱟᱰᱟ ᱥᱮᱫ ᱨᱮ ᱫᱩᱲᱩᱵ ᱵᱟᱲᱟ ᱦᱩᱭ ᱟᱠᱟᱱᱟ ᱟᱨ ᱪᱮᱫ
ᱮᱠᱟᱞ ᱮᱠᱟᱞ ᱤᱧ ᱦᱚᱸ ᱱᱚᱜᱼᱚᱭ ᱦᱟᱸᱜ ᱵᱮᱨᱮᱫ ᱠᱟᱛᱮᱫ ᱱᱚᱜᱼᱚᱭ ᱜᱮ ᱫᱟᱹᱛᱟᱹᱱᱤ ᱦᱟᱸᱜ ᱞᱤᱧ ᱦᱮᱡ ᱟᱠᱟᱱᱟ ᱟᱫᱚ ᱤᱧ ᱦᱚᱸ ᱱᱚᱛᱮ ᱜᱟᱹᱰᱭᱟᱹ ᱥᱮᱫ ᱨᱮ ᱜᱮ ᱢᱤᱱᱟᱹᱧ ᱦᱟᱜ ᱟᱨᱣᱤᱧ ᱫᱟᱹᱛᱟᱹᱱᱤᱜᱼᱟ᱾ ᱛᱟᱦᱞᱮ ᱫᱟᱜ ᱡᱟᱹᱲᱤ ᱠᱚ ᱪᱮᱫ ᱞᱮᱠᱟ ᱟᱯᱮ ᱥᱮᱡ?
ᱫᱟᱜ ᱡᱟᱹᱲᱤ ᱫᱟᱜ ᱡᱟᱹᱲᱤ ᱫᱚ ᱜᱚᱝᱠᱮ ᱟᱞᱮ ᱱᱚᱛᱮ ᱫᱚ ᱦᱚᱞᱟ ᱢᱟᱦᱫᱮᱨ ᱠᱷᱚᱱ ᱫᱚ ᱚᱱᱠᱟ ᱫᱚ ᱫᱟᱜ ᱡᱟᱹᱲᱤ ᱫᱚ ᱵᱟᱹᱱᱩᱜᱼᱟ ᱟᱨ
ᱨᱤᱢᱤᱞ ᱦᱚᱸ ᱚᱱᱠᱟ ᱫᱚ ᱵᱟᱭ ᱨᱤᱢᱤᱞ ᱵᱟᱲᱟᱭᱮᱫᱼᱟ ᱟᱨ ᱥᱤᱛᱩᱝ ᱫᱚ ᱟᱹᱰᱤ ᱡᱟᱹᱥᱛᱤᱭ ᱥᱤᱛᱩᱝ ᱮᱸᱜᱼᱟ᱾ ᱟᱹᱰᱤ ᱜᱚᱨᱚᱢ ᱵᱩᱡᱷᱟᱹᱜ ᱠᱟᱱᱟ ᱟᱫᱚ ᱛᱮᱦᱮᱧ ᱫᱟᱜ ᱫᱟᱜ ᱦᱚᱸ ᱵᱩᱡᱷᱟᱹᱜ ᱠᱟᱱᱟ᱾ ᱟᱨ ᱚᱱᱠᱟ ᱫᱚᱭ ᱫᱟᱜ ᱮᱫᱟᱭ ᱥᱮ ᱵᱟᱝ ᱦᱟᱜ ᱧᱮᱞ ᱦᱩᱭᱩᱜ ᱠᱟᱱᱟ ᱾
ᱮᱠᱟᱞ ᱮᱠᱟᱞ ᱟᱞᱮ ᱥᱮᱫ ᱦᱚᱸ ᱜᱚᱝᱠᱮ ᱚᱱᱠ ᱜᱮ ᱦᱟᱸᱜ ᱟᱹᱰᱤ ᱡᱟᱹᱥᱛᱤ ᱥᱤᱛᱩᱝ ᱟᱨ ᱜᱚᱨᱚᱢ᱾ ᱫᱟᱜ ᱫᱚ ᱦᱟᱸᱜ ᱵᱟᱭ ᱫᱟᱜ ᱮᱫᱟ ᱛᱷᱚᱲᱟ ᱵᱟᱨ ᱯᱮ ᱫᱤᱱ ᱞᱟᱦᱟᱭ ᱫᱟᱜ ᱞᱮᱫᱟ ᱟᱨ ᱫᱟᱜ ᱜᱮ ᱵᱟᱭ ᱫᱟᱜ ᱮᱫᱟ ᱢᱟᱱᱮ ᱟᱹᱰᱤ ᱜᱚᱨᱚᱢ ᱜᱮ ᱵᱩᱡᱷᱟᱹᱜ ᱠᱟᱱᱟ᱾
ᱦᱳᱭ ᱛᱟᱦᱞᱮ ᱜᱚᱝᱠᱮ ᱪᱟᱥ ᱠᱟᱹᱢᱤ ᱦᱚᱨᱟ ᱫᱚ ᱛᱤᱱᱟᱹᱜ ᱜᱟᱱ ᱠᱮᱜᱼᱟ ᱯᱮ?
ᱪᱟᱥ ᱠᱟᱹᱢᱤ ᱦᱚᱨᱟ ᱫᱚ ᱦᱟᱸᱜ ᱱᱚᱜᱼᱚᱭ ᱫᱟᱜ ᱚ ᱦᱚᱛᱮᱡ ᱛᱮᱜᱮ ᱦᱟᱸᱜ ᱟᱴᱠᱟᱣ ᱢᱮᱱᱟᱜ ᱞᱮᱭᱟ ᱵᱟᱝ ᱠᱷᱟᱱ ᱫᱚ ᱦᱟᱸᱜ ᱮᱛᱚ ᱦᱚᱵ ᱫᱚ ᱦᱩᱭ ᱠᱚᱜ ᱜᱮᱭᱟ᱾ ᱟᱫᱚ ᱵᱟᱭ ᱫᱟᱜ ᱮᱜ ᱛᱮ ᱢᱟᱱᱮ ᱠᱟᱹᱢᱤ ᱠᱚᱦᱟᱸᱜ ᱵᱟᱝ ᱞᱟᱦᱟᱜ ᱠᱟᱱᱟ᱾ ᱱᱚᱜᱼᱚ ᱱᱚᱝᱠᱟ ᱚᱵᱚᱥᱛᱟ ᱨᱮ ᱢᱮᱱᱟᱜᱼᱟ᱾ ᱛᱚᱞᱟ ᱠᱚ ᱫᱚ ᱜᱤᱹᱰᱤ ᱦᱳᱭ ᱠᱟᱱᱟ ᱟᱫᱚ ᱫᱟᱜ ᱤᱫᱤ ᱠᱷᱟᱱ ᱫᱚ ᱦᱟᱸᱜ ᱞᱟᱹᱴᱩ ᱢᱟᱨᱟᱝ ᱠᱚᱜᱼᱟ ᱟᱫᱚ ᱚᱱᱟ ᱦᱚᱛᱮᱡ ᱛᱮ ᱚᱱᱟ ᱦᱚᱸ ᱵᱟᱝ ᱞᱟᱹᱴᱩᱜ ᱠᱟᱱᱟ ᱥᱮ ᱵᱟᱝ ᱢᱟᱨᱟᱝ ᱚᱜ ᱠᱟᱱᱟ᱾ ᱟᱨ ᱪᱮᱫ ᱮᱢ ᱥᱤᱭᱟᱹᱛᱟ ᱫᱟᱜ ᱠᱚ ᱦᱚᱸ ᱜᱟᱹᱰᱭᱟᱹ ᱠᱚᱨᱮ ᱢᱟ ᱟᱸᱡᱮᱫ ᱠᱟᱱ ᱱᱚᱜᱼᱚ ᱱᱚᱝᱠᱟ ᱚᱵᱚᱥᱛᱷᱟ᱾ ᱛᱟ ᱫᱟᱜ ᱨᱮᱱᱟᱜ ᱫᱚ ᱱᱚᱛᱮ ᱫᱚ ᱟᱯᱮ ᱥᱮᱫ ᱪᱮᱫ ᱞᱮᱠᱟ?
ᱦᱮᱸ ᱟᱹᱰᱤ ᱢᱚᱸᱡᱽ ᱵᱮᱱ ᱞᱟᱹᱭ ᱠᱮᱜᱼᱟ ᱜᱚᱝᱠᱮ ᱟᱞᱮ ᱥᱮᱱ ᱦᱚᱸ ᱡᱟᱦᱟᱸᱻᱻ ᱵᱩᱨᱩ ᱤᱭᱟᱹ ᱥᱚᱛ ᱠᱚᱨᱮᱱᱟᱜ ᱵᱩᱨᱩ ᱫᱷᱟᱥᱱᱟ ᱡᱟᱦᱟᱸ ᱥᱚᱛ ᱠᱚ ᱢᱮᱱᱟᱜ ᱟᱫᱚ ᱚᱱᱟ ᱚᱱᱟ ᱠᱚᱨᱮ ᱜᱮ ᱾ ᱫᱟᱜ ᱠᱚᱫᱚ ᱢᱮᱱᱟᱜᱼᱟ ᱟᱨ ᱮᱴᱟᱜ ᱡᱟᱦᱟᱸ ᱵᱟᱹᱫᱽ ᱠᱚᱵᱚᱱ ᱢᱮᱛᱟᱜ ᱠᱟᱱ ᱫᱚ ᱚᱱᱟ ᱠᱚᱨᱮ ᱛᱮ ᱮᱢᱚᱱ ᱮᱠᱴᱟ ᱫᱟᱜ ᱠᱚ ᱫᱚ ᱵᱟᱹᱱᱩᱜᱼᱟ᱾ ᱟᱨ ᱛᱚᱞᱟ ᱨᱮᱱᱟᱜ ᱠᱟᱛᱷᱟ ᱵᱮᱱ ᱞᱟᱹᱭ ᱞᱮᱠᱷᱟᱱ ᱫᱚ ᱛᱚᱞᱟ ᱦᱚᱸ ᱡᱟᱦᱟᱸ ᱵᱟᱹᱭᱦᱟᱹᱲ ᱞᱟᱹᱜᱤᱫ ᱚᱱᱟ ᱵᱩᱨᱩ ᱫᱷᱟᱥᱱᱟ ᱡᱟᱦᱟᱸ ᱥᱚᱛ ᱠᱚᱨᱮᱱᱟᱜ ᱠᱷᱮᱫ ᱢᱮᱱᱟᱜ ᱫᱚ ᱚᱱᱟ ᱠᱚ ᱞᱟᱹᱜᱤᱫ ᱫᱚ ᱛᱚᱞᱟ ᱦᱩᱭ ᱠᱷᱮᱛ ᱨᱮ ᱚᱢᱚᱱ ᱜᱚᱫ ᱟᱠᱟᱱᱟ ᱟᱨ ᱪᱮᱫ ᱨᱚᱦᱚᱭ ᱩᱯᱚ ᱡᱩᱠᱛᱚ ᱫᱚ ᱟᱹᱣᱨᱤᱡ ᱭᱟᱜ ᱛᱚ ᱵᱮ ᱢᱚᱴᱟᱢᱩᱴᱤ ᱟᱨ ᱯᱚᱱᱨᱚ ᱵᱤᱥ ᱫᱤᱱ ᱠᱚᱛᱮ ᱫᱚ ᱦᱟᱸᱜ ᱜᱟᱱᱚᱜᱼᱟ᱾
ᱮᱠᱟᱞ ᱮᱠᱟᱞ ᱟᱫᱚ ᱦᱟᱜ ᱫᱟᱜ ᱠᱷᱟᱡᱽ ᱫᱚ ᱦᱟᱸᱜ ᱴᱷᱤᱠ ᱜᱟᱱ ᱵᱩᱡᱷᱟᱹᱜ ᱮᱠᱮᱱ ᱛᱟᱦᱞᱮ ᱜᱚᱝᱠᱮ, ᱱᱚᱜᱼᱚᱭ ᱦᱟᱸᱜ ᱦᱩᱞ ᱢᱟᱦᱟ ᱥᱮᱴᱮᱨ ᱦᱤᱡᱩᱜ ᱠᱟᱱ ᱛᱟᱵᱳᱱᱼᱟ᱾ ᱦᱟᱜ ᱦᱸ᱾ ᱛᱚ ᱦᱩᱞ ᱢᱟᱦᱟ ᱵᱟᱵᱚᱫ ᱛᱮ ᱜᱮ ᱢᱤᱫ ᱵᱟᱨ ᱠᱟᱛᱷᱟ ᱞᱝ ᱜᱟᱞ ᱢᱟᱨᱟᱣ ᱞᱮ ᱜᱮ ᱥᱮ ᱪᱮᱫ ᱮᱢ ᱞᱟᱹᱭ ᱛᱟᱞᱟᱝᱟ᱾
ᱮᱠᱫᱚᱢ ᱮᱠᱫᱚᱢ᱾
ᱦᱚ ᱱᱚᱜᱼᱚᱭ ᱛᱚᱦᱟᱸᱜ ᱛᱟᱦᱚᱞᱮ ᱦᱩᱞ ᱢᱟᱦᱟ ᱢᱟ ᱥᱮᱴᱮᱨᱮ ᱦᱤᱡᱩᱜ ᱠᱟᱱᱟ, ᱛᱟᱦᱚᱞᱮ ᱜᱚᱝᱠᱮ ᱟᱯᱮ ᱥᱮᱫ ᱫᱚ ᱚᱱᱠᱟ ᱪᱮᱫ ᱞᱮᱠᱟ ᱯᱮ ᱢᱟᱱᱟᱣ ᱜᱮᱭᱟ? ᱞᱟᱹᱭ ᱛᱟᱞᱟᱝ ᱢᱮ᱾
ᱟᱹᱰᱤ ᱢᱚᱸᱡᱽ ᱠᱩᱠᱞᱤ ᱵᱤᱱ ᱫᱚᱦᱚ ᱠᱮᱫᱼᱟ, ᱟᱨ, ᱦᱩᱞ ᱢᱟᱦᱟ ᱵᱟᱨᱮᱛᱮ ᱞᱟᱹᱭ ᱞᱮᱠᱷᱟᱱ ᱫᱚ, ᱦᱩᱞ ᱢᱟᱦᱟ ᱫᱚ ᱢᱤᱫᱴᱮᱱ ᱟᱵᱚ, ᱥᱟᱱᱛᱟᱲ ᱥᱮ ᱟᱵᱚ ᱢᱟᱱᱮ ᱠᱷᱮᱨᱣᱟᱞ ᱦᱚᱯᱚᱱ ᱠᱚ ᱞᱟᱹᱜᱤᱫ ᱫᱚ ᱟᱹᱰᱤ ᱢᱤᱫ ᱠᱟᱹᱴᱤᱡ ᱜᱚᱨᱚᱵᱟᱱ ᱫᱤᱱ ᱠᱟᱱᱟ ᱛᱚ, ᱟᱨ ᱦᱩᱞ ᱢᱟᱦᱟ ᱡᱟᱦᱟᱸ ᱱᱮᱥ ᱞᱮ ᱢᱟᱱᱟᱣᱞᱮ ᱢᱚᱱᱮᱭ ᱠᱟᱫᱟ, ᱚᱱᱠᱟ ᱫᱚ ᱱᱟᱦᱟᱜ, ᱡᱟᱹᱥᱛᱤ ᱯᱨᱳᱜᱨᱟᱢ ᱥᱮ ᱮᱴᱟᱜ ᱠᱤᱪᱷᱩ, ᱮᱢᱟᱱ ᱮᱢᱟᱱᱟᱜ ᱠᱚᱫᱚ ᱱᱟᱦᱟᱜ ᱫᱚᱦᱚ ᱫᱚ ᱚᱱᱠᱟ ᱫᱚ ᱵᱟᱝᱞᱮ ᱢᱚᱱᱮ ᱪᱮᱫᱠᱟ ᱱᱮᱥ ᱫᱚ, ᱡᱟᱦᱟᱸᱭ ᱢᱮᱱᱟᱭ ᱥᱟᱫᱷᱟᱨᱚᱱ ᱵᱷᱟᱵᱛᱮ ᱢᱟᱱᱟᱣ ᱫᱚ ᱱᱩᱠᱤᱱ ᱤᱭᱟᱹ ᱥᱤᱫᱩ ᱠᱟᱱᱩ ᱪᱟᱸᱫᱽ ᱵᱷᱳᱭᱨᱳ ᱟᱨᱚ ᱡᱟᱦᱟᱸᱱ ᱵᱤᱨ ᱠᱚ ᱢᱮᱱᱟᱜ ᱠᱚ ᱛᱟᱵᱚᱱ ᱫᱚ᱾ᱱᱩᱠᱩ ᱠᱚ ᱧᱩᱛᱩᱢ ᱠᱟᱛᱮᱫ ᱮᱻ
ᱡᱟᱦᱟᱸ ᱛᱚᱣᱟ ᱪᱚᱰᱚᱨ ᱥᱮ ᱵᱟᱦᱟ, ᱵᱟᱦᱟ ᱢᱟᱞᱟ ᱟᱨᱟᱣ ᱱᱮᱜ ᱱᱤᱭᱟᱹ ᱠᱚ ᱦᱩᱭᱩᱜᱼᱟ᱾ ᱥᱟᱶᱛᱮ ᱱᱩᱠᱤᱱ, ᱤᱫᱤ ᱠᱟᱛᱮᱫ ᱚᱱᱟ ᱯᱩᱡᱟᱹ ᱯᱟᱥᱟ᱾ ᱱᱚᱜᱼ ᱱᱟ ᱠᱚᱜᱮ ᱟᱨ ᱥᱟᱶᱛᱮ ᱢᱮᱱᱟᱜᱼᱟ ᱪᱷᱳᱴᱳ ᱠᱷᱟᱟᱴᱳ, ᱜᱤᱫᱽᱨᱟᱹ ᱢᱟᱹᱭ ᱵᱟᱹᱵᱩ ᱛᱟᱠᱚ ᱞᱟᱹᱜᱤᱫ ᱱᱟ ᱥᱯᱳᱨᱴᱥ ᱦᱮᱯᱨᱟᱣ᱾ ᱟᱨ, ᱡᱟᱦᱟᱸᱭ ᱡᱮᱢᱚᱱ ᱵᱮᱡᱷᱟ ᱛᱩᱧ ᱮᱸ ᱵᱚᱥᱛᱟ ᱫᱟᱹᱲ᱾ ᱟᱨ ᱵᱮᱞᱩᱱ ᱯᱚᱥᱟᱜ ᱚᱱᱠᱟᱱ ᱚᱱᱠᱟᱱᱟᱜ ᱢᱟᱱᱮ ᱪᱷᱳᱴᱳ ᱠᱷᱟᱴᱳ ᱢᱟᱱᱮ ᱥᱯᱳᱨᱴᱥ ᱞᱮ ᱫᱚᱦᱚ ᱟᱠᱟᱫᱟ᱾ ᱟᱨ ᱚᱱᱠᱟ ᱫᱚ ᱱᱟᱦᱟᱜ ᱩᱱᱟᱹᱜ ᱮᱠᱴᱟ ᱫᱚ ᱞᱟᱹᱴᱩ ᱯᱨᱳᱜᱨᱟᱢ ᱢᱮᱱ ᱛᱮ ᱫᱚ ᱵᱟᱹᱱᱩᱜᱼᱟ ᱠᱚᱨᱟᱣ ᱫᱚ᱾
ᱮᱠᱟᱞᱜᱮ ᱟᱹᱰᱤ ᱱᱟᱯᱟᱭ ᱟᱨ ᱱᱟᱭᱤᱴ ᱯᱨᱳᱜᱨᱟᱢ ᱠᱚᱫᱚ ᱫᱚᱦᱚ ᱫᱚ ᱵᱟᱝᱜᱮ ᱵᱮᱥᱟ ᱤᱧᱦᱚᱧ ᱢᱚᱱᱮᱭᱟ᱾ ᱱᱚᱣᱟ ᱠᱚᱫᱚ ᱟᱵᱚᱣᱟᱜ ᱥᱟᱶᱛᱟ ᱦᱚᱸᱭ ᱵᱟᱹᱲᱤᱡᱚᱜᱼᱟ, ᱟᱨ ᱥᱟᱶ ᱥᱟᱶᱛᱮ, ᱦᱩᱞ ᱢᱟᱦᱟ ᱫᱚ ᱟᱵᱚᱣᱟᱜ ᱫᱚ ᱦᱟᱸᱜ ᱚᱱᱠᱟ ᱨᱟᱹᱥᱠᱟᱹ ᱨᱮᱱᱟᱜ ᱫᱤᱱ ᱢᱟ ᱵᱟᱝ ᱠᱟᱱ᱾ ᱢᱟᱱᱮ ᱵᱟᱝ ᱠᱟᱱ ᱛᱟᱵᱳᱱᱟ ᱾ᱛᱚ ᱚᱱᱟ ᱞᱮᱠᱟᱛᱮ ᱚᱱᱠᱟ ᱞᱟᱹᱴᱩ ᱯᱨᱳᱜᱨᱟᱢ ᱫᱚᱦᱚ ᱫᱚ ᱦᱟᱸᱜ ᱵᱟᱝ ᱴᱷᱤᱠ ᱜᱮᱭᱟ, ᱛᱚ ᱟᱹᱰᱤ ᱱᱟᱯᱟᱭ ᱠᱟᱹᱢᱤ ᱦᱚᱨᱟ ᱜᱮ ᱦᱟᱸᱜ ᱚᱱᱟ ᱠᱚᱯᱮ ᱥᱟᱵ ᱨᱟᱠᱟᱵ ᱠᱟᱫᱟ ᱟᱞᱮ ᱱᱚᱣᱟ, ᱠᱚᱨᱮ ᱦᱚᱸ ᱦᱩᱞ ᱢᱟᱦᱟ ᱢᱟᱱᱟᱣ ᱫᱚ ᱦᱟᱸᱜ ᱚᱱᱠᱟ, ᱟᱹᱛᱩ ᱨᱮᱫᱚ ᱦᱟᱸᱜ ᱵᱟᱨᱼᱯᱮ ᱥᱮᱨᱢᱟ ᱞᱟᱦᱟ ᱫᱚ ᱦᱟᱸᱜ ᱞᱮ ᱢᱟᱱᱟᱣ ᱵᱟᱲᱟᱭᱮᱫ ᱛᱟᱦᱮᱱ ᱜᱮᱭᱟ᱾ᱱᱮᱛᱟᱨ ᱫᱚ ᱦᱟᱸᱜ ᱜᱤᱫᱽᱨᱟᱹ ᱯᱤᱫᱽᱨᱟᱹ ᱦᱟᱸᱜ ᱢᱟᱱᱮ, ᱟᱞᱮ ᱞᱮ- ᱞᱮᱠᱟ ᱤᱭᱚᱝ ᱵᱚᱭᱚᱥ ᱠᱚᱫᱚ ᱦᱟᱸᱜ ᱠᱟᱹᱢᱤ ᱠᱚᱠᱚ ᱪᱟᱞᱟᱣ ᱵᱟᱲᱟ ᱠᱟᱱᱛᱮ ᱠᱚᱢ ᱧᱚᱜ ᱠᱟᱱᱟᱞᱮ, ᱟᱫᱚ ᱚᱱᱟ ᱦᱚᱛᱮᱫ ᱛᱮ ᱦᱟᱜ ᱟᱛᱳ ᱨᱮᱫᱚ ᱦᱟᱜ ᱢᱟᱱᱟᱣ ᱠᱚᱫᱚ ᱵᱟᱝ ᱦᱩᱭᱩᱜ ᱠᱟᱱᱟ᱾ ᱟᱫᱚ ᱦᱟᱸᱜ ᱯᱟᱥᱮ ᱟᱛᱳ ᱠᱚᱨᱮ ᱦᱟᱸᱜ ᱤᱥᱠᱩᱞ ᱯᱨᱟᱭᱢᱟᱨᱤ ᱤᱥᱠᱩᱞ ᱠᱚᱨᱮ ᱦᱟᱸᱜ ᱚᱱᱟ, ᱮᱸᱜᱻ ᱢᱩᱴᱷᱟᱹᱱ ᱨᱮ ᱦᱟᱸᱜ ᱵᱟᱦᱟ ᱢᱟᱞᱟ ᱟᱨᱟᱣ ᱠᱟᱛᱮᱫ ᱜᱮ, ᱦᱟᱸᱜ ᱟᱞᱮ ᱫᱚ ᱦᱟᱸᱜ, ᱞᱮ ᱢᱟᱱᱟᱣ ᱵᱟᱲᱟᱭᱟ᱾
ᱟᱪᱪᱷᱟ, ᱟᱪᱪᱷᱟ, ᱟᱪᱷᱟ ᱟᱹᱰᱤ ᱢᱚᱸᱡ ᱛᱟᱦᱚᱞᱮ ᱜᱚᱝᱠᱮ ᱡᱟᱦᱟᱸ ᱮᱢᱚᱱ ᱮᱢᱚᱱ ᱡᱟᱭᱜᱟ ᱠᱚᱨᱮ ᱦᱚᱸᱛᱚ ᱧᱮᱞᱚᱜ ᱠᱟᱱ ᱜᱮᱭᱟ ᱡᱟᱦᱟᱸ ᱢᱟᱱᱮ ᱱᱩ ᱱᱚᱣᱟ ᱫᱤᱱᱨᱮ ᱡᱟᱦᱟᱸ ᱱᱟᱭᱤᱴ ᱯᱨᱳᱜᱨᱟᱢ ᱠᱚᱦᱚᱸ ᱠᱚ ᱫᱚᱦᱚ ᱜᱚᱫᱮᱫ ᱜᱮᱭᱟ, ᱛᱟᱦᱚᱞᱮ ᱱᱚᱜᱼᱱᱟ ᱠᱚᱫᱚ ᱛᱤᱱᱟᱹᱜ ᱜᱟᱱ ᱱᱟᱯᱟᱭᱚᱜ ᱠᱟᱱᱟ ᱥᱮ, ᱛᱤᱱᱟᱹᱜ ᱜᱟᱱ ᱵᱟᱹᱲᱤᱡᱚᱜ ᱠᱟᱱᱟ ᱱᱚᱣᱟ ᱠᱚ ᱵᱟᱨᱮᱛᱮ ᱠᱟᱹᱴᱤᱡ ᱵᱮᱱ ᱞᱟᱹᱭ ᱞᱮᱠᱷᱟᱱᱡ ᱱᱟᱯᱟᱭ ᱠᱚᱜ ᱫᱚ᱾
ᱮ ᱮᱠᱟᱞ ᱮᱠᱟᱞ ᱟᱹᱰᱤ ᱱᱟᱯᱟᱭ ᱠᱩᱠᱞᱤ ᱵᱮᱱ ᱫᱚᱦᱚ ᱟᱠᱟᱫᱼᱟ᱾ ᱟᱨ ᱱᱚᱣᱟ ᱨᱮᱭᱟᱜ ᱛᱮᱞᱟ ᱫᱚ ᱤᱧ ᱱᱚᱝᱠᱟ ᱞᱮᱠᱟᱛᱮ ᱞᱟᱹᱭᱟ ᱱᱚᱜᱼᱚᱭ ᱡᱟᱦᱟᱸ ᱱᱟᱭᱤᱴ ᱯᱨᱳᱜᱨᱟᱢ ᱠᱚ ᱫᱚᱦᱚᱭᱮᱫᱼᱟ ᱱᱚᱣᱟ ᱦᱩᱞ ᱢᱟᱦᱟ ᱞᱮᱥᱟᱲ ᱦᱮᱫ ᱛᱮ ᱱᱚᱣᱟ ᱫᱚ ᱟᱹᱰᱤ ᱵᱟᱹᱲᱤᱡ ᱠᱟᱹᱢᱤ ᱦᱩᱭᱩᱜ ᱠᱟᱱᱟ ᱤᱧ ᱫᱩᱧ ᱢᱚᱱᱮᱭᱟ ᱪᱮᱫᱠᱟᱨᱮ ᱵᱟᱹᱲᱤᱡ ᱠᱟᱹᱢᱤ ᱦᱩᱭᱩᱜ ᱠᱟᱱᱟ ᱦᱩᱞ ᱢᱟᱦᱟ ᱨᱮ ᱡᱩᱫᱤ ᱛᱤ ᱥᱟᱵ ᱠᱟᱜ ᱢᱮ ᱡᱟᱦᱟᱸᱭ ᱦᱩᱞ ᱢᱟᱦᱟ ᱫᱚ ᱵᱟᱭ ᱵᱟᱲᱟᱭᱟ ᱠᱟᱹᱴᱤᱡ ᱩᱢᱮᱨ ᱨᱮᱱ ᱜᱤᱫᱽᱨᱟᱹ ᱛᱚ ᱩᱱᱤ ᱫᱚ ᱦᱟᱸᱜ ᱦᱚᱭᱛᱳᱚᱢ ᱞᱟᱹᱭ ᱛᱮᱜᱮ ᱛᱮᱤᱦᱤᱧ ᱫᱚ ᱦᱩᱞ ᱢᱟᱦᱟ ᱠᱟᱱᱟ ᱚᱸᱰᱮ ᱦᱟᱸᱜ ᱯᱨᱳᱜᱨᱟᱢ ᱢᱮᱱᱟᱜᱼᱟ᱾ ᱛᱩ ᱩᱱᱤ ᱜᱤᱫᱽᱨᱟᱹ ᱫᱚ ᱪᱮᱫᱼ ᱮ ᱥᱮᱬᱟᱭᱮᱫᱟ ᱡᱮ ᱦᱩᱞ ᱢᱟᱦᱟ ᱨᱮᱫᱚ ᱱᱚᱜᱼ ᱱᱚᱣᱟ ᱯᱨᱳᱜᱨᱟᱢ ᱦᱩᱭᱩᱜᱼᱟ᱾ ᱨᱟᱹᱥᱠᱟᱹ ᱦᱩᱭᱩᱜᱼᱟ ᱨᱚᱢᱚᱡᱽ ᱦᱩᱭᱩᱜᱼᱟ ᱚᱠᱚᱭ ᱫᱚᱠᱚ ᱮᱱᱮᱡ ᱵᱟᱲᱟᱭᱟ᱾ ᱦᱮᱸ ᱱᱚᱜᱼᱚ ᱱᱚᱝᱠᱟ ᱢᱤᱫᱴᱮᱱ ᱨᱟᱹᱥᱠᱟᱹ ᱨᱮᱭᱟᱜ ᱥᱟᱸᱫᱮᱥ ᱩᱱᱤ ᱴᱷᱮᱱ ᱫᱚᱢ ᱥᱮᱴᱮᱨ ᱟᱭᱟ᱾ ᱢᱟᱱᱮ ᱦᱩᱞ ᱢᱟᱦᱟ ᱡᱮ ᱟᱵᱚᱣᱟᱜ ᱱᱟᱜᱟᱢ ᱱᱚᱜᱼᱚᱭ ᱡᱮ ᱞᱟᱹᱲᱦᱟᱹᱭ ᱨᱮᱭᱟᱜ ᱱᱟᱜᱟᱢ ᱛᱤᱱᱟᱹᱜ ᱜᱟᱱ ᱢᱟᱹᱱᱢᱤ ᱠᱚ ᱡᱤᱣᱤ ᱠᱚ ᱟᱞ ᱟᱹᱭᱠᱟᱹᱜᱼᱟ ᱟᱵᱚᱣᱟᱜ ᱡᱟᱱᱟᱢ ᱵᱷᱤᱴᱟᱹ ᱞᱟᱹᱜᱤᱫ᱾ ᱩᱱ ᱚᱠᱛᱚ ᱨᱮᱱᱟᱜ ᱨᱚᱰᱚᱚᱡ ᱠᱚᱪᱞᱚᱱ ᱠᱷᱚᱱ ᱵᱟᱧ ᱪᱟᱣ ᱞᱟᱹᱜᱤᱫ ᱦᱩᱸ ᱛᱚ ᱱᱚᱜᱼᱚ ᱱᱚᱣᱟ ᱡᱤᱱᱤᱥ ᱛᱮ ᱦᱚᱸ ᱩᱱᱤ ᱫᱚ ᱵᱟᱭ ᱵᱩᱡᱽ ᱛᱤᱭᱚᱜ ᱮᱫᱟ ᱩᱱᱤᱫᱚᱭ ᱪᱮᱫ ᱵᱩᱡᱽ ᱮᱫᱟ ᱡᱮ᱾ ᱦᱩᱞ ᱢᱟᱦᱟ ᱢᱟᱱᱮ ᱱᱚᱜ ᱱᱟ ᱱᱚᱣᱟ ᱱᱟᱭᱤᱴ ᱯᱨᱳᱜᱨᱟᱢ ᱮᱱᱮᱡ ᱥᱮᱨᱮᱧ ᱱᱚᱜᱼ ᱱᱟ ᱜᱮ ᱠᱟᱱᱟ᱾ ᱱᱚᱜᱼᱚ ᱱᱚᱣᱟᱜ ᱜᱮ ᱩᱱᱤ ᱫᱚ ᱦᱟᱸᱜ ᱟᱥᱬᱟᱭᱟ ᱛᱚ ᱚᱱᱟ ᱞᱮᱠᱟᱛᱮ ᱡᱩᱫᱤ ᱱᱟᱭᱤᱴ ᱯᱨᱳᱜᱨᱟᱢ ᱫᱚ ᱵᱟᱝ ᱦᱩᱭᱩᱜᱼᱟ᱾ ᱩᱱ ᱚᱠᱛᱚ ᱨᱮᱫᱚ ᱡᱩᱫᱤ ᱚᱱᱟ ᱰᱨᱟᱢᱟ ᱞᱮᱠᱟ ᱞᱮᱠᱟᱛᱮᱦᱚᱸ ᱡᱩᱫᱤ ᱰᱨᱟᱢᱟ ᱞᱮᱠᱟ ᱛᱮᱫᱚ ᱢᱮᱱ ᱞᱮᱠᱷᱟᱱ ᱫᱚ ᱳᱭ ᱥᱟᱛᱴᱟ ᱧᱤᱫᱟᱹ ᱩᱫᱩᱜ ᱥᱚᱫᱚᱨ ᱤᱫᱟᱹᱧ ᱯᱤᱠᱱᱤᱠ ᱨᱤᱞᱮᱴᱮᱰ ᱜᱮ ᱡᱮ ᱱᱚᱣᱟ ᱫᱚ ᱱᱚᱣᱟ ᱛᱟᱦᱮᱸ ᱦᱩᱭ ᱜᱷᱚᱴᱚᱱᱟ ᱜᱷᱚᱴᱟᱣ ᱠᱟᱱᱟ ᱚᱱᱟ ᱡᱩᱫᱤᱢ ᱥᱮᱬᱟᱣ ᱟᱭᱟ ᱛᱚ ᱵᱮ ᱡᱟᱦᱟᱸ ᱞᱮᱠᱟ ᱧᱮᱞ ᱠᱟᱛᱮᱜ ᱜᱮ ᱵᱩᱡᱽ ᱫᱟᱲᱮ ᱭᱟᱜ ᱵᱟᱝ ᱢᱟ ᱛᱟᱯᱟᱢ ᱦᱩᱭ ᱠᱟᱱ ᱛᱟᱦᱮᱱ ᱟ ᱵᱟᱝ ᱡᱟᱦᱟᱸ ᱞᱮᱠᱟᱜᱮ ᱢᱤᱫ ᱴᱮᱱ ᱞᱟᱹᱲ ᱦᱟᱹᱭ ᱞᱮᱱᱟ ᱠᱚ ᱛᱚ ᱱᱚᱜᱼᱚ ᱱᱚᱣᱟ ᱡᱩᱫᱤ ᱥᱟᱸᱫᱮᱥ ᱚᱱᱤᱢ ᱠᱩᱞ ᱫᱟᱲᱮ ᱟᱭᱟ ᱛᱟᱦᱞᱮ ᱫᱚ ᱟᱨ ᱦᱚᱸ ᱱᱟᱯᱟ ᱭᱚᱜᱼᱟ᱾ ᱟᱨ ᱡᱩᱫᱤ ᱱᱚᱜᱼ ᱱᱚᱠᱟ ᱱᱟᱭᱤ ᱯᱨᱳᱜᱨᱟᱢ ᱡᱟᱦᱟᱸ ᱫᱚ ᱮᱱᱮᱡ ᱥᱮᱨᱮᱧ ᱥᱮᱨᱮᱧ ᱮᱫᱟ ᱱᱚᱝᱠᱟ ᱫᱚᱠᱚ ᱮᱱᱮᱡ ᱠᱟᱱᱟ ᱦᱟᱱᱛᱮ ᱫᱚ ᱯᱟᱹᱣᱨᱟᱹ ᱠᱚ ᱧᱩᱭᱮᱫᱟ ᱱᱚᱜᱼᱚ ᱱᱚᱝ ᱠᱟ ᱱᱟᱜ ᱡᱤᱱᱤᱥ ᱡᱩᱫᱤᱢ ᱠᱚᱨᱟᱣ ᱦᱚᱪᱚᱭᱟ ᱛᱟᱦᱚᱞᱮ ᱜᱤᱫᱽᱨᱟᱹ ᱠᱚᱫᱚ ᱚᱱᱟ ᱠᱚ ᱥᱮᱬᱟᱭᱟ ᱡᱟᱦᱟᱸ ᱠᱚ ᱧᱮᱞᱟ ᱚᱱᱟ ᱥᱮ ᱜᱤᱫᱽᱨᱟᱹ ᱫᱚᱠᱚ ᱥᱮᱬᱟᱭᱟᱚ ᱱᱚᱜᱼᱚ ᱱᱚᱣᱟ ᱢᱤᱫᱴᱮᱱ ᱠᱚᱴᱮᱡ ᱥᱟᱸᱫᱮᱥ ᱪᱟᱞᱟᱜᱼᱟ᱾ ᱛᱚ ᱚᱱᱠᱟ ᱞᱮᱠᱟᱛᱮ ᱤᱧ ᱫᱩᱧ ᱢᱚᱱᱮᱭᱟ ᱱᱚᱣᱟ ᱫᱚ ᱱᱟᱥᱮᱱᱟᱜ ᱴᱷᱤᱠ ᱫᱚ ᱵᱟᱭ ᱜᱟᱱᱚᱜᱼᱟ ᱱᱟᱭᱤᱴ ᱯᱨᱳᱜᱨᱟᱢ ᱠᱚᱫᱚ᱾ ᱟᱵᱮᱱ ᱜᱮ ᱱᱚᱣᱟ ᱨᱮᱭᱟᱜ ᱚᱯᱤᱱᱤᱭᱚᱱ ᱠᱟᱹᱴᱤᱡ ᱞᱟᱹᱭ ᱵᱮᱱ ᱟᱵᱮᱱ ᱦᱚᱸ ᱱᱚᱣᱟ ᱪᱮᱫ ᱞᱮᱠᱟ ᱵᱮᱱ ᱧᱮᱞ ᱮᱫᱟ᱾
ᱦᱳᱭ ᱦᱳᱭ ᱮᱠᱫᱚᱢ ᱡᱚᱛᱷᱟᱛ ᱠᱟᱛᱷᱟ ᱵᱮᱱ ᱞᱟᱹᱭ ᱠᱮᱫᱟ ᱟᱨ ᱟᱵᱮᱱ ᱡᱟᱦᱟᱸ ᱠᱚᱵᱮᱱ ᱞᱟᱹᱭ ᱠᱮᱫᱟ ᱚᱱᱟ ᱫᱚ ᱮᱠᱫᱚᱢ ᱟᱰᱤ ᱥᱟᱭ ᱥᱟᱭ ᱥᱟᱨᱦᱟᱣ ᱟᱨ ᱟᱹᱞᱤᱧ ᱦᱚᱸ ᱜᱚᱢᱠᱮ ᱚᱱᱠᱟ ᱫᱚ ᱱᱟᱦᱟᱜ ᱚᱱᱟ ᱧᱤᱫᱟᱹ ᱯᱨᱳᱜᱨᱟᱢ ᱥᱮ ᱚᱱᱟ ᱮᱥᱴᱮᱡ ᱯᱨᱳᱜᱨᱟᱢ ᱡᱟᱦᱟᱸ ᱥᱤᱝᱜᱟᱨ ᱠᱚ ᱦᱮᱱᱟᱜ ᱠᱚ ᱛᱟᱵᱚᱱᱟ ᱢᱳᱰᱟᱱ ᱯᱨᱳᱜᱨᱟᱢ ᱱᱚᱣᱟ ᱠᱚ ᱫᱚ ᱩᱱᱟᱹᱜ ᱮᱠᱴᱟ ᱡᱟᱦᱟᱸ ᱥᱚᱢᱚᱨᱛᱷᱚᱱ ᱥᱮ ᱚᱱᱟᱨᱮ ᱥᱟᱭ ᱫᱚ ᱦᱟᱸᱜ ᱵᱟᱝᱞᱤᱧ ᱮᱢᱟᱜ ᱠᱟᱱᱟ ᱟᱹᱞᱤᱧ ᱦᱚᱸ ᱢᱮᱱ ᱜᱟᱱᱚᱜᱼᱟ ᱱᱚᱜᱼᱱᱟ ᱧᱤᱫᱟᱹ ᱯᱨᱳᱜᱨᱟᱢ ᱠᱚᱛᱮ ᱫᱚ ᱡᱟᱦᱟᱸ ᱢᱩᱚᱠᱰᱟᱱ ᱵᱚᱱ ᱠᱚᱨᱟᱣᱮᱫ ᱱᱚᱣᱟ ᱫᱤᱱ ᱨᱮᱛᱮᱫ ᱫᱚ ᱡᱟᱦᱟᱸ ᱛᱤᱨᱤᱥᱟ ᱡᱩᱱ ᱵᱚᱱ ᱢᱮᱛᱟᱜ ᱠᱟᱱᱟ ᱾ ᱦᱩᱞ ᱢᱟᱦᱟ ᱱᱚᱣᱟ ᱫᱤᱱ ᱫᱚ ᱵᱟᱵᱚᱱ ᱠᱚᱨᱟᱣ ᱞᱮᱠᱷᱟᱱ ᱜᱮ ᱱᱟᱯᱟᱭᱚᱜᱼᱟ᱾ ᱪᱮᱫᱟᱜ ᱥᱮ ᱚᱱᱠᱟᱱᱟᱜ ᱱᱟᱦᱟᱜ ᱨᱟᱹᱥᱠᱟᱹ ᱢᱟᱦᱟ ᱛᱚ ᱵᱟᱝ ᱠᱟᱱ ᱛᱟᱵᱚᱱᱟ ᱥᱮ ᱱᱤᱭᱟᱹ ᱫᱚ ᱢᱤᱫᱴᱤᱡ ᱫᱚ ᱱᱤᱭᱟᱹ ᱫᱚ ᱩᱭᱦᱟᱹᱨ ᱢᱟᱦᱟ ᱠᱟᱱ ᱛᱟᱵᱚᱱᱟ ᱥᱮ ᱱᱩᱠᱤᱱ ᱧᱩᱛᱩᱢ ᱛᱮ ᱡᱟᱦᱟᱸ ᱠᱤᱱ ᱤᱭᱟᱹ ᱵᱚᱸᱜᱟ ᱛᱟᱞᱟ ᱥᱮ ᱥᱩᱵᱤᱫᱟ ᱠᱟᱱ ᱠᱤᱱ ᱟᱵᱚ ᱞᱟᱹᱜᱤᱫ ᱛᱮ ᱥᱮ ᱦᱩᱞ ᱢᱟᱹᱨᱦᱟᱹ ᱢᱟᱱᱮ ᱟᱨᱦᱚ ᱟᱭᱢᱟ ᱠᱚ ᱵᱤᱨ ᱵᱟᱱᱴᱟ ᱠᱚ ᱚᱥᱩᱵᱤᱫᱷᱟ ᱠᱟᱱᱟ ᱢᱟᱭᱟᱢ ᱠᱚ ᱞᱤᱜᱤᱜᱼᱟ ᱛᱚ ᱚᱱᱟ ᱪᱤᱠᱠᱟ ᱢᱮᱱᱟᱜᱼᱟ ᱨᱟᱹᱥᱠᱟᱹ ᱫᱚ ᱱᱟᱦᱱᱟᱜ ᱢᱟᱦᱟ ᱞᱮᱠᱟᱛᱮᱫᱚ ᱱᱟᱦᱜ ᱵᱟᱹᱞᱤᱧ ᱢᱚᱱᱮᱭᱮᱫᱼᱟ ᱟᱨ ᱪᱮᱫ ᱟᱨ ᱡᱟᱦᱟᱸ ᱯᱨᱳᱜᱨᱟᱢ ᱨᱮᱱᱟᱜ ᱠᱟᱛᱷᱟ ᱵᱮᱱ ᱞᱟᱹᱭ ᱞᱮᱠᱷᱟᱱ ᱫᱚ ᱯᱨᱳᱜᱨᱟᱢ ᱫᱚ ᱚᱱᱟ ᱥᱤᱢᱯᱤᱞ ᱥᱤᱫᱷᱩᱼ ᱥᱟᱫᱟᱭ ᱡᱟᱦᱟᱸ ᱯᱨᱳᱜᱨᱟᱢ ᱠᱚᱵᱚᱱ ᱦᱩᱭ ᱦᱚᱪᱚ ᱫᱟᱲᱮᱭᱟᱜ ᱠᱷᱟᱡ ᱫᱚ ᱱᱟᱯᱟᱭᱚᱜᱼᱟ ᱡᱮᱢᱚᱱ ᱠᱤ ᱮ ᱟᱛᱳ ᱨᱮᱱ ᱢᱩᱞ ᱢᱟᱨᱟᱨᱠᱟᱨ ᱦᱚᱲ ᱠᱚ ᱦᱚᱦᱚ ᱫᱮᱞᱟ ᱠᱟᱛᱮᱫ ᱢᱟᱱᱮ ᱢᱟᱺᱡᱷᱤ ᱯᱟᱨᱜᱟᱱᱟ ᱛᱷᱟᱱᱤᱜᱼᱚᱭ ᱱᱟᱭᱠᱮ ᱜᱚᱰᱮᱛ ᱱᱩᱠᱩ ᱠᱚ ᱥᱟᱶᱛᱮ ᱟᱨᱦᱚᱸ ᱢᱮᱱᱟᱜ ᱠᱚ ᱜᱮᱭᱟ ᱥᱤᱥᱠᱩᱞ ᱠᱚᱨᱮ ᱱᱩᱠᱩ ᱥᱟᱱᱛᱟᱞᱤ ᱢᱟᱪᱮᱫ ᱢᱟᱪᱮᱛᱟᱹᱱᱤ ᱠᱚ ᱱᱩᱠᱩ ᱠᱚ ᱟᱵᱚᱣᱟᱜ ᱢᱚᱧᱪᱚ ᱨᱮ ᱦᱚᱦᱚ ᱠᱟᱛᱮᱫ ᱱᱮᱣᱛᱟ ᱠᱟᱛᱮᱫ ᱥᱮ, ᱱᱩᱠᱩ ᱠᱚ ᱢᱟᱱᱮ ᱵᱤᱨ ᱵᱟᱨᱮᱛᱮ ᱡᱟᱦᱟᱱᱟᱜ ᱵᱟᱨ ᱯᱮ ᱠᱟᱛᱷᱟ ᱠᱚ ᱨᱚᱲ ᱠᱚ ᱫᱚᱦᱚᱭ ᱢᱟ ᱟᱨ ᱥᱟᱶᱛᱮ ᱟᱵᱚ ᱥᱟᱱᱟᱢ ᱦᱚᱲ ᱠᱚᱵᱚᱱ ᱩᱱᱠᱩᱣᱟᱜ ᱚᱱᱟ ᱵᱟᱹᱱᱤ ᱵᱚᱱ ᱟᱸᱡᱚᱢ ᱢᱟ ᱚᱱᱟ ᱠᱚᱦᱚᱸ ᱱᱟᱯᱟᱭᱚᱜᱼᱟ, ᱟᱹᱞᱤᱧ ᱫᱚᱞᱤᱧ ᱢᱚᱱᱮᱭᱟ ᱟᱨ
ᱡᱟᱦᱟᱸ ᱫᱚ ᱦᱩᱭᱩᱜ ᱠᱟᱱᱟ ᱢᱮᱱᱯᱚᱭᱮᱱᱴ, ᱱᱚᱱᱩᱜ ᱢᱟᱱᱮ ᱥᱴᱮᱡᱽ ᱯᱨᱳᱜᱨᱟᱢ ᱦᱚᱸ ᱡᱟᱦᱟᱸ ᱫᱚ ᱚᱱᱟ ᱰᱨᱟᱢᱟ ᱠᱟᱛᱷᱟ ᱵᱮᱱ ᱞᱟᱹᱭ ᱠᱮᱫ ᱰᱨᱢᱟ ᱠᱟᱛᱷᱟ ᱫᱚ ᱡᱟᱦᱟᱸ ᱦᱩᱞ ᱤᱫᱤ ᱠᱟᱛᱮᱫ ᱜᱮ ᱡᱮ ᱤᱱᱟᱹ ᱤᱫᱤ ᱠᱟᱛᱮᱫ ᱡᱩᱫᱤ ᱯᱟᱴ ᱦᱩᱭᱩᱜᱼᱟ ᱥᱮ, ᱪᱤᱛᱟᱹᱨ ᱦᱩᱭᱩᱜᱼᱟ ᱛᱟᱦᱚᱞᱮ ᱚᱱᱟ ᱦᱚᱸ ᱱᱟᱯᱟᱭᱚᱜ ᱜᱮᱭᱟ ᱢᱮᱱᱠᱷᱟᱱ ᱚᱱᱟ ᱦᱚᱸ ᱡᱟᱹᱥᱛᱤ ᱧᱤᱫᱟᱹ ᱫᱚ ᱵᱟᱝ ᱢᱳᱴᱟᱢᱩᱴᱤ ᱪᱷᱚ ᱥᱟᱛ ᱵᱟᱡᱮ ᱚᱠᱛᱚ ᱦᱟᱹᱵᱤᱡ ᱜᱮ ᱱᱟᱯᱟᱭᱚᱜᱼᱟ ᱟᱨ ᱪᱮᱫ, ᱚᱱᱠᱟ ᱟᱹᱞᱤᱧᱟᱜ ᱢᱚᱱᱳᱵᱷᱟᱵ ᱫᱚ᱾
ᱮᱠᱟᱞ ᱮᱠᱟᱞ ᱟᱹᱰᱤ ᱱᱟᱯᱟᱭ ᱜᱮ ᱫᱤᱥ ᱦᱩᱫᱤᱥ ᱵᱮᱱ ᱞᱟᱹᱭ ᱥᱚᱫᱚᱨ ᱠᱮᱫᱼᱟ ᱛᱚ ᱟᱨ ᱜᱚᱝᱠᱮ ᱟᱵᱮᱱ ᱴᱷᱮᱱ ᱢᱤᱫᱴᱮᱱ ᱠᱩᱠᱞᱤᱧ ᱫᱚᱦᱚᱭᱟ ᱱᱚᱣᱟ ᱨᱮᱭᱟᱜ ᱠᱟᱹᱴᱤᱡ ᱥᱟᱞᱟ ᱜᱚᱴᱟ ᱥᱮ ᱞᱟᱹᱭ ᱨᱮᱱᱟᱜ ᱵᱮᱱ ᱠᱩᱨᱩᱢᱩᱴᱩᱭᱟ᱾ ᱠᱩᱠᱞᱤ ᱫᱚ ᱱᱚᱜᱼᱚ ᱱᱚᱝᱠᱟ ᱠᱟ ᱡᱟᱦᱟᱸ ᱟᱵᱚ ᱥᱤᱫᱩ ᱠᱟᱹᱱᱩ ᱨᱮᱱ ᱢᱩᱴᱷᱟᱹᱱ ᱧᱮᱞᱟᱢ ᱦᱟᱸᱜ ᱥᱤᱫᱩ ᱠᱟᱹᱱᱩ ᱨᱮᱱ ᱢᱩᱴᱷᱟᱹᱱ ᱫᱚ ᱴᱚᱴᱷᱟ, ᱯᱤᱪᱮ ᱥᱮ ᱜᱟᱭᱜᱟ ᱠᱤᱪᱷᱩ ᱦᱟᱸᱜ ᱵᱮᱱ ᱧᱮᱞ ᱠᱤᱱᱟᱹ ᱦᱟᱸᱜ ᱡᱩᱫᱟᱹ ᱡᱩᱫᱟᱹ ᱠᱤᱱ ᱧᱮᱞᱚᱜ ᱠᱟᱱᱟ ᱢᱮᱱᱫᱚ ᱢᱤᱫ ᱨᱚᱠᱚᱢ ᱫᱚ ᱦᱟᱸᱜ ᱵᱟᱝ᱾ ᱥᱟᱯᱟᱯ ᱫᱚ ᱦᱚᱭᱛ ᱟᱵᱚᱣᱟᱜ ᱫᱚ ᱢᱟᱱᱮ ᱥᱟᱯᱟᱯ ᱛᱮᱜᱮ ᱠᱤᱱ ᱩᱰᱩᱢᱚᱜ ᱠᱟᱱᱟ ᱥᱤᱫᱩ ᱠᱟᱹᱱᱩ ᱠᱟᱱᱟᱠᱤᱱ ᱱᱩᱠᱤᱱ ᱫᱚ ᱢᱮᱱᱠᱷᱟᱱ, ᱢᱴᱷᱟᱹᱱ ᱫᱚ ᱦᱟᱸᱜ ᱴᱷᱤᱠ ᱦᱟᱸᱜ ᱵᱟᱝ ᱢᱤᱞᱟᱹᱜ ᱠᱟᱱ ᱛᱟᱵᱚᱱᱟ ᱴᱚᱴᱷᱟ ᱯᱤᱪᱷᱤ ᱛᱚ ᱱᱚᱜᱼᱚ ᱱᱚᱣᱟ ᱨᱮᱭᱟᱜ ᱪᱮᱫ ᱠᱟᱱᱟ᱾ ᱠᱟᱨᱚᱱ ᱟᱨ ᱱᱚᱣᱟ ᱫᱚ ᱢᱤᱫ ᱞᱟᱹᱠᱛᱤ ᱠᱟᱱᱟ ᱥᱮ ᱵᱟᱝ ᱱᱚᱣᱟ ᱨᱮ ᱢᱤᱫ ᱵᱟᱨ ᱠᱟᱛᱷᱟ ᱫᱚᱦᱚᱭ ᱛᱟᱞᱟᱝ ᱢᱮ?
ᱡᱚᱛᱷᱟᱛ ᱜᱮ ᱡᱚᱛᱷᱟᱛ, ᱡᱟᱦᱟᱸ ᱥᱤᱫᱷᱩᱼ ᱠᱟᱹᱱᱦᱩ ᱨᱮᱱᱟᱜ ᱠᱟᱛᱷᱟ ᱵᱚᱱ ᱢᱮᱱ ᱞᱮᱠᱷᱟᱱ ᱫᱚ, ᱟᱹᱰᱤ ᱟᱵᱚᱨᱮᱱ ᱫᱚ ᱡᱟᱦᱟᱸᱭ ᱱᱩᱠᱤᱱ ᱫᱚ ᱜᱚᱨᱚᱵᱟᱱ ᱥᱮ ᱟᱹᱰᱤ ᱢᱟᱨᱟᱝ ᱵᱤᱨ ᱠᱟᱱᱟ ᱠᱤᱱ ᱟᱵᱚ, ᱥᱟᱶᱛᱟ ᱠᱷᱮᱨᱣᱟᱞ ᱦᱚᱯᱚᱱ ᱠᱚ ᱞᱟᱹᱜᱤᱫ ᱛᱮᱫᱚ ᱟᱨ ᱱᱚᱣᱟ ᱢᱩᱴᱷᱟᱹᱱ ᱨᱮᱱᱟᱜ ᱠᱟᱛᱷᱟ ᱵᱮᱱ ᱞᱟᱹᱭ ᱞᱮᱠᱷᱟᱡ ᱫᱚ ᱮᱢᱚᱱ ᱮᱢᱚᱱ ᱡᱟᱭᱜᱟᱨᱮ ᱚᱱᱟ ᱫᱚ ᱟᱹᱰᱤ ᱥᱟᱹᱨᱤ ᱠᱟᱛᱷᱟ ᱠᱟᱱᱟ ᱧᱮᱞᱚᱜ ᱠᱟᱱᱟ ᱟᱞᱟᱠ ᱟᱞᱟᱠ ᱥᱮ ᱚᱱᱠᱟᱱᱟᱜ, ᱢᱩᱴᱷᱟᱹᱱ ᱨᱮ ᱚᱱᱠᱟᱱᱟᱜ ᱩᱱᱠᱤᱱᱟᱜ ᱪᱮᱦᱨᱟ ᱯᱷᱩᱴᱟᱹᱞ ᱵᱟᱹᱱᱩᱜᱼᱟ ᱟᱨ ᱪᱮᱫ᱾ ᱟᱫᱚ ᱚᱱᱟᱦᱚᱸ ᱱᱟᱯᱟᱭᱚᱜ ᱠᱟᱱ ᱜᱮᱭᱟ ᱱᱟᱯᱟᱭ ᱢᱟᱱᱮ ᱵᱚᱞᱛᱮ ᱪᱮᱫ ᱤᱧ ᱞᱟᱹᱭᱟ, ᱡᱟᱦᱟᱸ ᱟᱵᱚ ᱡᱩᱢᱤᱫᱚᱜ ᱞᱟᱜᱟᱣ ᱵᱚᱱᱟ ᱢᱟᱱᱮ ᱟᱵᱚ ᱦᱚᱲ ᱦᱚᱯᱚᱱ ᱠᱚ ᱡᱩᱢᱤᱫ ᱠᱟᱛᱮᱫ ᱡᱮ ᱱᱩᱠᱤᱱᱟᱜ ᱢᱩᱴᱷᱟᱹᱱ ᱵᱟᱨᱮᱛᱮ ᱡᱮ ᱚᱠᱟ ᱢᱟᱱᱮ ᱱᱟᱯᱟᱭ ᱤᱭᱟᱹ ᱢᱩᱴᱷᱟᱹᱱ ᱠᱟᱱ ᱛᱟᱹᱠᱤ ᱠᱤᱱᱟ ᱡᱟᱦᱟᱸ ᱪᱮᱫᱞᱤᱧ ᱢᱮᱱᱟ, ᱥᱟᱹᱦᱤ ᱢᱩᱴᱷᱟᱹᱱ ᱥᱮ ᱡᱟᱦᱟᱸ ᱟᱥᱚᱞ ᱢᱩᱴᱷᱟᱹᱱ ᱠᱟᱱ ᱛᱟᱹᱠᱤᱱᱟ ᱱᱚᱜᱼᱚ ᱱᱚᱣᱟ ᱠᱚᱜᱮ ᱵᱚᱱ ᱵᱮᱱᱟᱣ ᱞᱮᱠᱟᱡ ᱫᱚ ᱱᱟᱯᱟᱭᱚᱜᱼᱟ᱾ ᱥᱟᱶᱛᱮ ᱟᱵᱚ ᱨᱟᱭ ᱨᱤᱫ ᱠᱟᱛᱮᱫ ᱚᱠᱟᱴᱟᱜ ᱢᱩᱴᱷᱟᱹᱱ ᱵᱮᱱᱟᱣ ᱫᱚ ᱢᱩᱨᱛᱤ ᱵᱮᱱᱟᱣ ᱫᱚ ᱱᱟᱯᱟᱭᱟ ᱟᱫᱚ ᱚᱱᱟᱜᱮ ᱠᱟᱹᱴᱤᱜ ᱵᱚᱱ ᱞᱟᱹᱭ ᱯᱟᱥᱱᱟᱣ ᱥᱮ ᱯᱨᱚᱪᱟᱨ ᱯᱟᱥᱱᱟᱣ ᱞᱮᱠᱷᱟᱱ ᱫᱚ ᱠᱟᱹᱴᱤᱜ ᱱᱟᱯᱟᱭᱚᱜᱼᱟ᱾ ᱟᱨᱻ ᱢᱩᱴᱷᱟᱹᱱ ᱟᱨ ᱡᱩᱫᱤ ᱢᱩᱴᱷᱟᱹᱱ ᱟᱛᱮᱫ ᱜᱮ ᱵᱟᱵᱚᱱ ᱢᱟᱱᱟᱣᱟ ᱡᱟᱦᱟᱸ ᱟᱵᱚᱣᱟᱜ ᱢᱟᱱᱮ ᱢᱤᱫᱴᱤᱡ ᱦᱮᱸ ᱱᱤᱭᱚᱢ ᱞᱟᱠᱪᱟᱨ ᱢᱟ ᱢᱮᱱᱟᱜ ᱜᱮ ᱡᱟᱦᱟᱸ ᱦᱩᱞ ᱢᱟᱦᱟᱸ ᱫᱤᱱ ᱫᱚ ᱡᱟᱦᱟᱸ, ᱥᱟᱨᱡᱚᱢ ᱰᱟᱹᱨ ᱵᱤᱫ ᱠᱟᱛᱮᱫ ᱦᱚᱸ ᱱᱩᱠᱤᱱᱟᱜ ᱚᱱᱛᱚᱨ ᱢᱚᱱᱮ ᱛᱮ ᱡᱟᱦᱟᱸ ᱵᱚᱱ ᱛᱚᱣᱟ ᱪᱚᱰᱚᱨ ᱥᱮ ᱵᱟᱦᱟ ᱢᱟᱞᱟ ᱵᱟᱦᱟ ᱢᱟᱞᱟ ᱤᱭᱟᱹ ᱪᱩᱨᱩᱡ ᱱᱮᱜ ᱱᱤᱭᱟᱹ ᱦᱚᱸ ᱴᱷᱤᱠ ᱜᱮ ᱞᱤᱧ ᱢᱮᱛᱟᱜᱼᱟ᱾ ᱩᱱᱠᱤᱱ ᱟᱜ ᱢᱩᱴᱷᱟᱹᱱ ᱥᱩᱢᱩᱝ ᱫᱚ ᱵᱟᱝ ᱥᱟᱶ ᱛᱮ ᱟᱵᱚ ᱢᱟᱱᱣᱟ ᱡᱟᱹᱛᱤ ᱠᱚᱣᱟᱜ ᱚᱱᱟ ᱚᱱᱛᱚᱨ ᱫᱤᱱ ᱨᱮᱦᱚᱸ ᱱᱩᱠᱤᱱ ᱟᱜ ᱮᱸᱻ ᱪᱤᱛᱟᱹᱨ ᱡᱮᱢᱚᱱ ᱪᱷᱟᱯᱟ ᱛᱟᱦᱮᱱ ᱢᱟ ᱚᱱᱟ ᱜᱮ ᱟᱹᱞᱤᱧ ᱟᱜ ᱢᱮᱱᱫᱚ ᱟᱨ ᱪᱮᱫ
ᱮᱠᱟᱞ ᱮᱠᱟᱞ ᱟᱹᱰᱤ ᱱᱟᱯᱟᱭ ᱜᱮ ᱵᱮᱱ ᱞᱟᱹᱭ ᱠᱮᱫᱟ ᱟᱫᱚ ᱮᱠᱟᱞ ᱜᱮ ᱱᱚᱜᱼᱚ ᱱᱚᱝᱠᱟ ᱡᱮᱢᱚᱱ ᱢᱩᱴᱟᱹᱱ ᱦᱟᱸᱜ ᱡᱩᱫᱟᱹᱜ ᱠᱟᱱ ᱛᱟᱵᱚᱱᱟ ᱛᱚ ᱛᱚ ᱚᱱᱟ ᱟᱵᱚ ᱤᱧ ᱫᱩᱧ ᱢᱚᱱᱮᱭᱟ ᱢᱤᱫ ᱨᱚᱠᱚᱢ ᱜᱮ ᱵᱮᱱᱟᱣ ᱞᱮ ᱠᱷᱟᱱ ᱫᱚ ᱱᱟᱯᱟᱭᱚᱜᱼᱟ᱾ ᱦᱮᱸ ᱮᱴᱟᱜ ᱠᱚᱨᱮᱱ ᱧᱮᱞ ᱠᱚᱵᱮᱱ ᱦᱟᱸᱜ ᱢᱤᱫ ᱜᱮᱠᱤᱱ ᱧᱮᱞᱚᱜᱼᱟ ᱟᱫᱚ ᱟᱵᱚ ᱨᱮᱱ ᱫᱚ ᱦᱟᱸᱜ ᱧᱮᱞ ᱩᱨᱩᱢ ᱨᱮᱱ ᱫᱚ ᱥᱟᱯᱟᱵ ᱛᱮ ᱜᱮ ᱦᱟᱸᱜ ᱠᱤᱱ ᱩᱨᱩᱢᱚᱜ ᱠᱟᱱᱟ᱾ ᱡᱮ ᱦᱟᱸᱜ ᱟᱜᱼᱥᱟᱨ ᱢᱮᱱᱟᱜ ᱛᱟᱹᱠᱤᱱᱟ ᱜᱚᱜ ᱟᱠᱟᱜᱼᱟᱹᱠᱤᱱ ᱱᱚᱜᱼᱚ ᱱᱚᱣᱟ ᱦᱚᱛᱮᱡ ᱛᱮ ᱜᱮ ᱦᱟᱸᱜ ᱠᱤᱱ ᱩᱨᱩᱢᱚᱜ ᱠᱟᱱᱟ᱾ ᱢᱮᱱ ᱠᱷᱟᱱ ᱢᱤᱫᱴᱮᱱ ᱜᱤᱫᱽᱨᱟᱹ ᱫᱚ ᱦᱟᱸᱜ ᱡᱩᱫᱤ ᱚᱱᱟ ᱦᱟᱸᱜ ᱟᱫᱚᱢ ᱡᱟᱭᱜᱟ ᱨᱮ ᱮᱢᱚᱱ ᱦᱚᱸ ᱢᱩᱴᱷᱟᱹᱱ ᱢᱮᱱᱟᱜ ᱛᱟᱹᱠᱤᱱᱟ ᱦᱟᱸᱜ ᱡᱟᱦᱟᱸ ᱫᱚ ᱢᱟᱱᱮ ᱵᱮᱥ ᱵᱟᱝ ᱧᱮᱞᱚᱜ ᱛᱟᱹᱠᱤᱱᱟ ᱛᱚ ᱱᱚᱣᱟ ᱫᱚ ᱤᱧ ᱫᱩᱧ ᱢᱚᱱᱮᱭᱟ ᱴᱷᱤᱠ-ᱴᱷᱟᱠ ᱵᱮᱱᱟᱣ ᱫᱚᱨᱠᱟᱨ ᱠᱟᱱᱟ ᱢᱤᱫ ᱴᱮᱱ ᱡᱮᱦᱮ ᱛᱩ ᱩᱱᱠᱤᱱ ᱫᱚ ᱵᱤᱨ ᱵᱟᱱᱴᱷᱟ ᱠᱟᱱᱟ ᱠᱤᱱ ᱟᱨ ᱡᱤᱣᱤ ᱫᱟᱲᱮ ᱦᱚᱲ ᱠᱟᱱᱟ ᱠᱤᱱ᱾ ᱫᱮᱭᱤ ᱡᱤᱣᱤ ᱛᱟᱦᱮᱸ ᱠᱟᱱ ᱛᱟᱹᱠᱤᱱᱟ ᱛᱚ ᱚᱱᱠᱟ ᱞᱮᱠᱟᱛᱮ ᱢᱩᱫ ᱴᱷᱟᱹᱱ ᱦᱚᱸ ᱢᱮᱱᱟᱜ ᱛᱟᱹᱠᱤᱱ ᱠᱷᱟᱱ ᱫᱚ ᱢᱤᱫ ᱨᱚᱠᱚᱢ ᱜᱮ ᱵᱮᱱᱟᱣ ᱞᱟᱹᱠᱛᱤᱭᱟ᱾ ᱛᱚ ᱜᱚᱝᱠᱮ ᱢᱟ ᱦᱟᱸᱜ ᱚᱠᱛᱚ ᱦᱟᱸᱜ ᱪᱟᱵᱟᱭᱮᱱ ᱛᱟᱞᱟᱝᱟ ᱱᱚᱝᱠᱟ ᱜᱮ ᱟᱨ ᱦᱚᱞᱟᱝ ᱧᱟᱯᱟᱢᱟ᱾
ᱦᱚᱭ ᱮᱠᱫᱚᱢ ᱮᱠᱫᱚᱢ